ᱨᱚᱲ ᱜᱮ ᱵᱟᱝ ᱢᱟᱱᱟᱣ
ᱮᱠᱟᱞ ᱮᱠᱟᱞ ᱛᱚ ᱱᱤᱛᱳᱜ ᱛᱩᱨᱟᱹᱱᱛ ᱫᱚᱦᱲᱟᱢ ᱠᱚᱞ ᱫᱚᱲᱦᱲᱟ ᱠᱮᱫᱟ ᱥᱮ ᱪᱮᱫ ᱞᱮᱠᱟ ᱦᱟᱸᱜ
ᱮᱠᱚ ᱞᱮᱭᱫᱟ ᱢᱟᱱᱮ ᱨᱚᱲ ᱜᱮ ᱵᱟᱝ ᱟᱸᱡᱚᱢᱼᱚᱜ ᱠᱟᱱᱟ
ᱟᱪᱪᱷᱟ ᱟᱪᱷᱟ ᱟᱪᱪᱷᱟ ᱟᱪᱪᱷᱟ ᱮᱠᱟᱞ ᱮᱠᱟᱞ ᱦᱮᱸ ᱱᱟᱯᱟᱭ ᱜᱮᱭᱟ ᱚᱱᱟᱢ ᱠᱚᱞ ᱫᱚᱦᱲᱟ ᱠᱮᱫᱟ ᱦᱟᱸᱜ ᱤᱧᱦᱚᱸᱧ ᱦᱚᱸᱧ ᱯᱷᱤᱨᱤ ᱫᱚᱧ ᱯᱷᱤᱨᱤ ᱜᱮᱭᱟ ᱦᱟᱸᱜ ᱟᱨ ᱛᱚᱵᱮ ᱱᱚᱜᱼᱚᱭ ᱫᱚᱦᱲᱟ ᱟᱠᱷᱲᱟ ᱞᱟᱝ ᱧᱟᱯᱟᱢᱱᱟ ᱟᱨ ᱦᱩ ᱦᱩ
ᱦᱮᱸ ᱦᱮᱸ ᱟᱫᱚᱧ ᱞᱟᱹᱭᱮᱜᱼᱟ ᱡᱮ ᱦᱚᱸᱚᱭ ᱟᱯᱮ ᱚᱱᱛᱮᱱᱟᱜ ᱢᱤᱫᱴᱟᱝ ᱡᱟᱦᱟᱸ ᱢᱤᱫᱴᱟᱝ ᱴᱚᱴᱷᱟ ᱠᱤ ᱢᱤᱫᱴᱟᱝ ᱵᱷᱮᱜᱟᱨ ᱨᱮ ᱨᱚᱲ ᱛᱟᱦᱮᱱᱟ᱾ ᱢᱤᱫᱴᱟᱝ ᱱᱚᱣᱟ ᱱᱚᱣᱟ ᱢᱤᱫᱴᱟᱝ ᱵᱷᱟᱹᱜᱮ ᱢᱤᱫᱴᱟᱝ ᱟ ᱡᱟᱭᱜᱟ ᱨᱮᱵᱚᱱ ᱥᱮᱴᱮᱨ ᱟᱠᱟᱱ ᱛᱚ ᱱᱚᱼᱚᱭ, ᱟᱯᱮ ᱚᱱᱛᱮᱱᱟᱜ ᱟᱹᱨᱤᱪᱟᱹᱞᱤ ᱚᱱᱛᱮᱱᱟᱜ ᱨᱟᱹᱭ ᱡᱤᱛᱩ ᱚᱠᱟ ᱞᱮᱠᱟ ᱢᱮᱱᱟᱜᱼᱟ ᱥᱮ ᱟᱯᱮᱭᱟᱜ ᱚᱱᱛᱮᱱᱟᱜ ᱚᱵᱚᱥᱛᱷᱟ ᱚᱠᱟ ᱞᱮᱠᱟ ᱱᱚᱜᱼᱚᱭ ᱢᱤᱫᱴᱟᱝ ᱵᱷᱟᱜᱤ ᱡᱤᱱᱤᱥ ᱥᱮ ᱢᱤᱫᱴᱟᱝ ᱟᱵᱚ ᱵᱚᱱ ᱨᱚᱲ ᱨᱚᱯᱚᱲ ᱫᱟᱲᱮᱭᱟᱜ ᱠᱟᱱᱟ ᱱᱚᱣᱟ ᱛᱟᱞᱟᱨᱮ ᱵᱟᱝ
ᱮᱠᱟᱞ ᱮᱠᱟᱞ ᱟᱨ ᱱᱚᱜᱼᱚ ᱱᱤᱭᱟᱹ ᱠᱚ ᱡᱤᱱᱤᱥ ᱫᱚ ᱵᱟᱰᱟᱭ ᱫᱚ ᱟᱹᱰᱤ ᱞᱟᱹᱠᱛᱤᱭᱟᱱ ᱠᱟᱱᱟ ᱦᱟᱸᱜ ᱮᱱᱛᱮᱫ᱾ ᱡᱟᱦᱟᱸᱭ ᱛᱩᱞᱩᱡ ᱜᱮᱢ ᱧᱟᱯᱟᱢᱚᱜᱼᱟ ᱥᱮ ᱚᱝᱠᱟ ᱨᱚᱲ ᱵᱟᱲᱟ ᱨᱮᱫᱚ ᱟᱹᱰᱤ ᱱᱟᱯᱟᱭ ᱥᱮ ᱟᱹᱰᱤ ᱢᱚᱸᱡᱽ ᱵᱩᱡᱷᱟᱹᱜᱼᱟ᱾ ᱟᱨ ᱤᱧ ᱫᱚ ᱱᱚᱜᱼᱚ ᱱᱤᱭᱟᱹ ᱛᱮ ᱦᱟᱸᱜ ᱦᱩᱫᱤᱥ ᱠᱟᱹᱫᱟᱹᱧ ᱡᱮ ᱡᱟᱦᱟᱸ ᱱᱚᱝᱠᱟ ᱚᱯᱥᱚᱨᱤᱧ ᱧᱟᱢ ᱞᱮᱠᱷᱟᱡ ᱥᱮ ᱚᱠᱛᱚᱧ ᱧᱟᱢ ᱞᱮᱠᱷᱟᱱ ᱠᱷᱟᱡ ᱵᱚᱞᱮ ᱚᱠᱟ ᱚᱠᱟᱨᱮ ᱟᱵᱚ ᱦᱚᱲ ᱦᱚᱯᱚᱱ ᱠᱚ ᱢᱮᱱᱟᱜ ᱵᱚᱱᱟ ᱚᱱᱠᱟ ᱡᱟᱭᱜᱟ ᱨᱮ ᱵᱚᱞᱮᱧ ᱥᱮᱱ ᱠᱟ ᱛᱮᱧ ᱪᱟᱞᱟᱣ ᱟᱨ ᱟᱹᱨᱤᱪᱟᱹᱞᱤ ᱠᱚ ᱵᱚᱞᱮᱧ ᱧᱮᱞ ᱟᱹᱜᱩ ᱵᱚᱞᱮ ᱪᱮᱫ ᱞᱮᱠᱟ᱾ ᱠᱚ ᱛᱟᱦᱮᱱ ᱠᱟᱱᱟ ᱥᱮ ᱪᱮᱫ ᱠᱚ ᱟᱹᱨᱤ ᱢᱮᱱᱟᱜ ᱛᱟᱠᱚᱣᱟ ᱚᱱᱮ ᱚᱱᱠᱟ ᱫᱷᱟᱨᱟ ᱟᱨ ᱱᱚᱜᱼᱚᱭ ᱦᱚᱸ ᱮᱛᱮᱫ ᱱᱚᱜᱼᱚᱭ ᱨᱚᱯᱚᱲ ᱛᱮᱵᱚᱱ ᱟᱭᱢᱟ ᱠᱟᱛᱷᱟ ᱠᱚᱵᱚᱱ ᱵᱟᱰᱟᱭ ᱧᱟᱢᱫᱟ ᱦᱟᱸᱜ ᱟᱨ ᱤᱧᱦᱚᱸ ᱟᱹᱰᱤ ᱱᱟᱯᱟᱭ ᱜᱤᱧ ᱵᱩᱡᱷᱟᱹᱣᱫᱟ᱾
ᱦᱩᱸ ᱥᱟᱹᱨᱤ ᱠᱟᱛᱷᱟ ᱱᱚ-ᱚᱱᱟ ᱵᱷᱟᱜᱮ ᱡᱟᱭᱜᱟ ᱨᱮ ᱦᱮᱡ ᱠᱟᱛᱮᱜ ᱮ ᱢᱤᱫᱴᱟᱝ ᱟᱵᱚ ᱛᱟᱞᱟᱨᱮ ᱟᱹᱰᱤ ᱠᱤᱪᱷᱩ ᱵᱚᱱ ᱵᱟᱲᱟᱭ ᱧᱟᱢ ᱫᱟᱲᱮᱭᱟᱜ ᱠᱟᱱᱟ ᱟᱪᱪᱷᱟ ᱱᱚᱜᱼᱚᱭ ᱡᱮ ᱛᱟᱦᱚᱞᱮ ᱯᱟᱛᱟ ᱯᱚᱨᱚᱵᱽ ᱠᱚ ᱟᱯᱮ ᱚᱱᱛᱮ ᱚᱠᱟ ᱞᱮᱠᱟ ᱦᱩᱭᱩᱜᱼᱟ?
ᱯᱟᱛᱟ ᱯᱚᱨᱚᱵᱽ, ᱯᱟᱛᱟ ᱯᱚᱨᱚᱵᱽ ᱥᱮ ᱯᱟᱛᱟ ᱢᱮᱞᱟ ᱵᱚᱞᱮ?
ᱦᱳᱭ ᱯᱟᱛᱟ ᱢᱮᱞᱟ ᱠᱚ ᱡᱟᱦᱟᱸ ᱟᱞᱮ ᱫᱚ ᱯᱚᱨᱚᱵᱽ ᱦᱚᱸᱞᱮ ᱞᱟᱹᱭ ᱜᱮᱭᱟ ᱛᱚ ᱦᱟ ᱛᱟᱦᱚᱞᱮ ᱦᱳᱭ ᱯᱟᱛᱟ ᱢᱮᱞᱟ ᱠᱚ ᱚᱠᱟ ᱞᱮᱠᱟ ᱦᱳᱭᱳᱜ ᱜᱮᱭᱟ?
ᱯᱟᱛᱟ ᱢᱮᱞᱟ ᱥᱮ ᱚᱱᱟ ᱡᱟᱛᱨᱟ ᱯᱟᱛᱟ ᱢᱟ ᱟᱹᱰᱤ ᱡᱟᱹᱥᱛᱤ ᱜᱮ ᱟᱞᱮᱥᱮᱫ ᱢᱟ ᱦᱩᱭᱩᱜ ᱱᱚᱣᱟ ᱚᱠᱟ ᱚᱨᱠᱮᱥᱴᱨᱟ ᱡᱟᱛᱨᱟ ᱚᱱᱟ ᱟᱨ ᱯᱟ ᱯᱟᱛᱟ ᱞᱮᱠᱟ ᱛᱮᱫᱚ ᱢᱤᱫᱴᱮᱱ ᱟᱞᱮᱥᱭᱟᱜ ᱱᱚᱣᱟ ᱢᱤᱫᱴᱮᱱ ᱯᱟᱛᱟ ᱦᱩᱭᱩᱜᱼᱟ ᱢᱟᱱᱮ ᱯᱟᱛᱟ ᱢᱟᱱᱮ ᱯᱟᱛᱟ ᱠᱚ ᱢᱮᱛᱟᱜᱼᱟ ᱯᱟᱛᱟ ᱵᱚᱸᱜᱟ ᱥᱮ, ᱚᱱᱮ ᱚᱱᱠᱟ ᱯᱟ ᱛᱟ ᱯᱚᱨᱚᱵᱽ ᱚᱱᱟ ᱫᱚ ᱦᱟᱸᱜ ᱩ ᱱᱚᱜᱼᱚᱭ ᱢᱤᱫ ᱪᱟᱞᱟᱣᱮᱱ ᱪᱟᱸᱫᱚ ᱩᱱ ᱡᱚᱠᱷᱚᱡ ᱫᱚ ᱦᱟᱸᱜ ᱟᱹᱰᱤ ᱥᱟᱹᱨᱫᱤ ᱦᱩᱭᱩᱜ ᱠᱟᱱ ᱛᱟᱦᱮᱱᱟ ᱟᱞᱮ ᱥᱮᱫ ᱫᱚ᱾ ᱟᱫᱚ ᱚᱱᱟ ᱨᱮᱫᱚ ᱦᱟᱸᱜ ᱢᱟᱱᱮ ᱵᱷᱚᱠᱛᱟᱜ ᱟᱠᱚ ᱢᱟᱱᱮ ᱢᱤᱫ ᱢᱮᱱ ᱫᱟᱲᱮᱭᱟᱜ ᱟᱢ ᱱᱚᱣᱟ ᱦᱤᱱᱫᱩ ᱠᱚᱣᱟᱜ ᱚᱠᱟ ᱵᱚᱸᱜᱟ ᱵᱩᱨᱩ ᱢᱮᱱᱟᱜᱼᱟ ᱚᱱᱮ ᱥᱤᱵᱽ ᱥᱤᱵᱽ ᱵᱷᱟᱜᱽᱣᱟᱱ ᱩᱱᱤ ᱦᱟᱸᱟᱜ ᱠᱚ ᱵᱷᱚᱠᱛᱟ ᱛᱮᱠᱚ ᱤᱭᱟᱹᱣᱭᱟ ᱦᱟᱸᱜ ᱟᱫᱚ ᱚᱱᱟ ᱨᱮᱫᱚ ᱱᱚᱜᱼᱚ ᱚᱱᱠᱟ ᱢᱮᱱᱟᱜᱼᱟ ᱵᱚᱞᱮ ᱢᱤᱫᱴᱮᱱ ᱰᱟᱝ ᱠᱚ ᱤᱭᱟᱹ ᱠᱟᱜᱼᱟ ᱛᱟᱞᱞᱟ ᱨᱮᱠᱚ ᱵᱤᱫ ᱠᱟᱜᱼᱟ ᱢᱟᱱᱮ ᱢᱚᱴᱟ ᱤᱭᱟᱹ ᱟᱨ ᱚᱱᱟᱨᱮ ᱪᱮᱛᱟᱱ ᱨᱮ ᱠᱚ ᱛᱚᱞ ᱠᱟᱜᱼᱟ ᱟᱫᱚ ᱚᱱᱟ ᱨᱮᱠᱚ ᱵᱮᱲᱦᱟᱭ ᱛᱮᱠᱚ ᱟᱹᱪᱩᱨ ᱠᱚᱣᱟ ᱟᱠᱟ ᱟᱹᱪᱩᱨ ᱢᱟᱱᱮ, ᱚᱱᱮ ᱚᱱᱠᱟ ᱫᱷᱟᱨᱟ
ᱦᱮᱸ ᱦᱮᱸ ᱦᱩᱭ ᱠᱟᱱ ᱜᱮᱭᱟ ᱟᱫᱚ ᱚᱱᱟ ᱫᱚ ᱢᱮᱱᱟᱜ ᱠᱟᱫ ᱜᱮ ᱟᱫᱚ ᱚᱱᱟ ᱢᱟ ᱦᱟᱸᱜ ᱩᱱᱠᱩ ᱱᱚᱣᱟ ᱫᱚ ᱮᱴᱟᱜ ᱜᱟᱛᱟᱠ ᱨᱮᱱᱟᱜ ᱠᱟᱱᱟ ᱟᱫᱚ ᱥᱟᱱᱛᱟᱲ ᱠᱚᱣᱟᱜ ᱫᱚ ᱚᱱᱠᱟᱱᱟᱜ ᱢᱮᱱᱟᱜ ᱟᱥᱮ ᱵᱟᱝ ᱠᱟᱱᱟ ᱡᱟᱦᱟᱸᱱᱟᱜ ᱢᱮᱞᱟ ᱠᱚ ᱦᱮᱸ ᱢᱮᱞᱟ ᱪᱷᱟᱛᱟ
ᱦᱮᱸ ᱢᱟᱱᱮ ᱚᱱᱟ ᱫᱚ ᱟᱞᱮᱥᱮᱫ ᱫᱚ ᱦᱚᱲ ᱦᱚᱯᱚᱱ ᱦᱚᱸᱠᱚ ᱱᱚᱣᱟ ᱵᱷᱚᱠᱛᱟᱜ ᱜᱮᱭᱟ ᱟᱞᱮᱥᱮᱫ ᱫᱚ ᱧᱮᱞ ᱵᱟᱲᱟ ᱠᱟᱫ ᱠᱚᱣᱟ ᱡᱟᱹᱥᱛᱤ ᱟᱫᱚ ᱦᱮᱸ ᱢᱚᱛᱚ ᱢᱮᱥᱟᱞ ᱜᱚᱡᱟᱞ ᱦᱚᱲ ᱢᱮᱱᱟᱜ ᱵᱚᱱᱟ ᱛᱷᱚ ᱟᱫᱚ ᱢᱤᱫ ᱵᱟᱨ ᱟᱹᱨᱤᱪᱟᱹᱞᱤ ᱫᱚ ᱫᱤᱠᱩ ᱠᱚᱣᱟᱜ ᱦᱚᱸᱵᱚᱱ ᱟᱯᱱᱟᱨ ᱵᱟᱲᱟᱣ ᱠᱟᱜ ᱜᱮᱭᱟ ᱦᱟᱸᱜ, ᱥᱮ ᱮᱴᱟᱜ ᱪᱷᱟᱹᱛᱤᱠ ᱠᱚᱣᱟᱜ ᱦᱚᱸ ᱛᱚ ᱟᱨ ᱯᱟᱛᱟ ᱤᱭᱟᱹ ᱞᱮᱠᱟ ᱢᱟᱦᱟᱜ ᱟᱞᱮ ᱥᱮ ᱢᱟᱦᱟ ᱱᱚᱣᱟ ᱡᱟᱛᱨᱟ ᱠᱚ ᱟᱹᱰᱤ ᱡᱟᱹᱥᱛᱤ ᱜᱮ ᱦᱩᱭᱩᱜᱼᱟ᱾
ᱦᱮᱸ ᱜᱚᱝᱠᱮ ᱟᱵᱮᱱᱟᱜ ᱛᱷᱚᱲᱟ ᱜᱟᱱ ᱦᱟᱸᱜ ᱱᱮᱴᱣᱟᱨᱠ ᱯᱟᱥᱮᱡ ᱰᱤᱥᱴᱟᱵᱽ ᱫᱟ ᱱᱟᱯᱟᱭ ᱛᱮ ᱵᱟᱝ ᱟᱸᱡᱚᱢ ᱥᱮᱴᱮᱨᱚᱜ ᱠᱟᱱᱟ᱾
ᱠᱟᱱᱟ? ᱱᱮᱛᱚᱜ?
ᱦᱮᱸ ᱦᱮᱸ, ᱱᱤᱛᱚᱜ ᱦᱟᱸᱜ ᱢᱚᱸᱡᱽ ᱜᱮ ᱟᱸᱡᱚᱢᱚᱜ ᱠᱟᱱᱟ᱾
ᱞᱟᱹᱭᱮᱜ ᱟᱹᱧ ᱡᱮ, ᱦᱮᱸ, ᱞᱟᱹᱭᱮᱜ ᱟᱹᱧ ᱡᱮ, ᱦᱚᱸᱜ ᱚᱭ ᱡᱮ ᱟᱵᱚ ᱦᱚᱜ-ᱚᱭ ᱢᱤᱫᱴᱮᱡ ᱵᱷᱟᱜᱮ ᱠᱟᱛᱷᱟᱢ ᱞᱟᱹᱭ ᱠᱟᱜᱼᱟ ᱡᱮ ᱮᱸ ᱩᱱ ᱩᱝᱠᱩᱣᱟᱜ ᱦᱚᱸ ᱟᱵᱚ ᱵᱚᱱ ᱢᱟᱱᱟᱣᱮᱜᱼᱟ᱾ ᱟᱵᱚ ᱱᱚᱣᱟ ᱠᱟᱹᱴᱤᱡ ᱠᱷᱮᱞ ᱠᱟᱛᱮᱜ ᱧᱮᱞ ᱢᱮ ᱡᱮ ᱟᱵᱚ ᱠᱤᱱᱛᱩ ᱟᱵᱚᱜᱮ ᱩᱝ ᱠᱩ ᱮᱴᱟᱜ ᱜᱟᱛᱟᱠ ᱠᱚᱣᱟᱜ ᱡᱟᱦᱟᱸᱱᱟᱜ ᱢᱮᱞᱟ ᱪᱷᱟᱛᱟ ᱤᱭᱟᱹ ᱠᱚ ᱦᱟᱱᱟ ᱱᱟᱣᱟ ᱵᱚᱱ ᱢᱟᱱᱟᱣᱮᱜᱼᱟ ᱵᱚᱸᱜᱟ ᱵᱩᱨᱩ ᱵᱟᱝ ᱥᱮ? ᱠᱤᱱᱛᱩ, ᱟᱵᱚ ᱧᱮᱞ ᱢᱮᱥᱮ ᱟᱵᱚᱣᱟᱜ ᱠᱤ ᱩᱱᱠᱩ ᱠᱚ ᱢᱟᱱᱟᱣᱫᱟ?
ᱮᱠᱟᱞ, ᱮᱠᱟᱞ ᱵᱟᱝ ᱵᱟᱝ ᱠᱚ ᱵᱟᱱᱟᱣ ᱫᱟ ᱦᱟᱸᱜ ᱾ ᱛᱚ ᱱᱚᱜᱼᱚ ᱱᱤᱭᱟᱹ ᱫᱚ ᱟᱵᱚᱣᱟᱜ ᱢᱤᱫ ᱞᱮᱠᱟᱛᱮ ᱵᱷᱩᱞ ᱦᱚᱸᱢ ᱢᱮᱱ ᱫᱟᱲᱮᱜᱼᱟ ᱡᱮ ᱟᱵᱚᱣᱟᱜ ᱟᱭᱢᱟ ᱱᱚᱝᱠᱟᱱ ᱵᱚᱸᱜᱟ ᱵᱩᱨᱩ ᱠᱚ ᱢᱮᱱᱟᱜ ᱠᱚᱣᱟ ᱛᱚ ᱩᱱᱠᱩ ᱵᱚᱱ ᱵᱩᱡᱷᱟᱹᱣ ᱠᱚᱢᱟ, ᱩᱱᱠᱩ ᱵᱚᱱ ᱵᱟᱰᱟᱭ ᱠᱚᱢᱟ, ᱩᱱᱠᱩᱣᱟᱜ ᱫᱟᱲᱮ ᱜᱮᱵᱚᱱ ᱤᱭᱟᱹᱭ ᱢᱟ, ᱟᱯᱱᱟᱨ ᱢᱟ, ᱟᱫᱚ ᱱᱚᱜᱼᱚ ᱱᱤᱭᱟᱹ ᱫᱚ ᱢᱮᱱ ᱫᱟᱲᱮᱜᱼᱟ ᱵᱚᱞᱮ ᱢᱟᱱᱮ ᱚᱨᱚᱜ ᱠᱟᱱᱟ ᱠᱚ ᱦᱟᱸᱜ ᱢᱮᱱ ᱫᱟᱲᱮᱜ ᱟᱢ ᱚᱱᱛᱮ᱾ ᱠᱩᱪᱷ ᱠᱩᱪᱷ ᱡᱤᱱᱤᱥ ᱧᱮᱞᱛᱮ, ᱥᱮ ᱢᱮᱱ ᱫᱟᱲᱮᱜᱼᱟ ᱟᱵᱚᱣᱟᱜ ᱠᱚᱢᱡᱚᱨᱤ ᱦᱚᱸ ᱠᱟᱱᱟ ᱡᱮ, ᱟᱵᱚᱨᱮᱱ ᱵᱚᱸᱜᱟ ᱵᱩᱨᱩ ᱵᱟᱵᱚᱱ ᱩᱨᱩᱢᱮᱜ ᱠᱚᱣᱟ᱾ ᱟᱨ ᱠᱟᱹᱴᱤᱡ ᱜᱤᱫᱽᱨᱟᱹ ᱠᱚᱦᱚᱸ, ᱵᱟᱵᱚᱱ ᱞᱟᱹᱭ ᱤᱫᱤᱣᱟᱠᱚ ᱠᱟᱱᱟ᱾ ᱵᱚᱞᱮ ᱚᱠᱚᱭ ᱠᱚ ᱠᱟᱱ ᱛᱟᱵᱚᱱᱟ ᱠᱚ ᱟᱵᱚᱨᱮᱱ ᱵᱚᱸᱜᱟ ᱵᱩᱨᱩ᱾ ᱟᱫᱚ ᱚᱱᱮ ᱚᱱᱟ ᱠᱷᱟᱹᱛᱤᱨ ᱛᱮᱦᱚᱢ ᱢᱮᱱ ᱫᱟᱲᱮᱜᱼᱟ, ᱵᱚᱞᱮ ᱠᱚ ᱯᱷᱟᱨᱟ ᱠᱚᱜ ᱠᱟᱱᱟ ᱢᱤᱜ ᱵᱟᱨ ᱦᱚᱲ᱾
ᱮᱠᱫᱚᱢ ᱥᱟᱹᱨᱤ ᱠᱟᱛᱷᱟ ᱱᱚᱣᱟ ᱥᱟᱹᱨᱤ ᱠᱟᱛᱷᱟ ᱠᱟᱱ ᱜᱮᱭᱟ᱾ ᱟᱫᱚ ᱱᱟ ᱦᱟᱜ ᱡᱩᱜᱽ ᱨᱮ ᱡᱩᱫᱤ ᱚᱱᱠᱟ ᱵᱚᱱ ᱠᱚᱨᱟᱣᱟ ᱛᱚ ᱟᱵᱚ ᱧᱮᱞᱛᱮ ᱡᱟᱦᱟᱸ ᱦᱟᱯᱮᱱ ᱫᱤᱱ ᱨᱮ ᱡᱟᱦᱟᱸ ᱯᱚᱼᱯᱚᱝᱲᱟ ᱠᱚᱠᱚ ᱦᱤᱹᱡᱩᱜᱼᱟ ᱨᱮᱱ ᱜᱤᱫᱽᱨᱟᱹ ᱯᱤᱫᱽᱨᱟᱹ ᱩᱱᱠᱩ ᱫᱚ ᱧᱮᱞ ᱡᱚᱱᱚᱜ-ᱟ, ᱟᱫᱮᱭᱟ ᱠᱚ ᱡᱟᱹᱱᱤᱡ ᱪᱚᱝ ᱱᱚᱜᱼᱱᱟ ᱠᱚᱫᱚ ᱡᱟᱹᱱᱤᱡ ᱪᱚᱝ ᱟᱞᱮᱭᱟᱜ ᱜᱮ ᱠᱟᱱᱟ᱾ ᱤᱱᱟᱹ ᱠᱷᱟᱹᱛᱤᱨ ᱠᱚ ᱢᱟᱱᱟᱣᱮᱫᱼᱟ᱾ ᱛᱟᱦᱚᱞᱮ ᱟᱞᱮᱭᱟᱜ ᱜᱮ ᱠᱟᱱᱟ᱾ ᱟᱞᱮ ᱦᱚᱸ ᱱᱚᱣᱟ ᱨᱮᱞᱮ ᱵᱮᱥᱛᱚᱠᱚᱜᱼᱟ, ᱠᱤᱱᱛᱩ ᱦᱮᱸ, ᱛᱟᱦᱚᱞᱮ ᱚᱞ ᱪᱤᱠᱤ ᱫᱚ ᱚᱱᱟ ᱠᱚ ᱟᱵᱚᱣᱟᱜ ᱟᱹᱨᱤᱪᱟᱹᱞᱤ ᱵᱟᱵᱚᱱ ᱥᱮᱬᱟ ᱦᱟᱠᱚᱣᱟ ᱵᱟᱝ ᱦᱟᱯᱮᱱ ᱫᱤᱱ ᱨᱮ ᱥᱟᱹᱨᱤ ᱜᱮ ᱟᱹᱰᱤ ᱢᱤᱫᱴᱟᱝ
ᱢᱚᱱᱮ ᱵᱟᱪ ᱱᱟᱣ ᱨᱮ ᱵᱟᱝ ᱵᱩᱡᱷᱟᱹᱣ ᱧᱟᱢᱚᱜᱼᱟ ᱵᱚᱞᱮ, ᱚᱠᱟᱴᱟᱜ ᱫᱚ ᱟᱯᱱᱟᱨᱟᱜ ᱠᱟᱱᱟ, ᱟᱨ ᱚᱠᱟᱴᱟᱜ ᱫᱚ ᱪᱷᱟᱹᱛᱤᱠᱟᱜ ᱠᱟᱱᱟ᱾ ᱥᱮ ᱪᱷᱟᱹᱛᱤᱠ ᱠᱚᱦᱚᱸ ᱠᱚ ᱢᱮᱱᱟ ᱵᱚᱞᱮ ᱦᱮᱸ ᱱᱚᱜᱼᱚᱭ ᱠᱚ ᱢᱟᱱᱮ ᱢᱟᱱᱞᱤᱭᱟ ᱵᱟᱦᱟ᱾ ᱵᱟᱦᱟ ᱵᱚᱸᱜᱟ ᱚᱠᱛᱮ ᱟᱫᱚᱢ ᱦᱚᱲ ᱫᱚ ᱱᱚᱣᱟ ᱦᱳᱞᱤ ᱥᱟᱣ ᱠᱚ ᱢᱟᱱᱟᱣᱟ ᱦᱟᱸᱜ᱾
ᱮᱠᱫᱚᱢ ᱮᱠᱫᱚᱢ ᱾
ᱟᱫᱚ ᱚᱱᱟ ᱠᱷᱟᱹᱛᱤᱨ ᱛᱮ ᱟᱫᱚᱢ ᱠᱚ ᱫᱤᱠᱩ ᱠᱚᱥᱮ ᱟᱫᱚᱢ ᱪᱷᱟᱹᱛᱤᱠ ᱦᱚᱲ ᱫᱚᱠᱚ ᱢᱮᱱᱟ, ᱱᱚᱜᱼᱚᱭ ᱵᱟᱦᱟ ᱫᱚ ᱵᱟᱝ ᱠᱟᱱ ᱛᱟᱠᱚᱣᱟ, ᱡᱟᱦᱟᱱᱟᱜ ᱯᱚᱨᱚᱵᱽ ᱫᱚ ᱦᱳᱞᱤ ᱜᱮᱠᱚ ᱢᱟᱱᱟᱣᱫᱟ ᱾ ᱫᱚ ᱚᱱᱮ ᱚᱱᱠᱟ, ᱤᱭᱟᱹ ᱛᱮᱦᱟᱸᱜ ᱛᱚ ᱱᱮᱜ-ᱮ ᱱᱮᱠᱟ ᱡᱩᱫᱤ ᱵᱚᱱ ᱢᱟᱱᱟᱣ ᱤᱫᱤᱭᱟ ᱚᱝᱠ ᱼᱼ ᱟᱠᱚᱣᱟᱜ ᱯᱚᱨᱚᱵᱽ ᱠᱚ, ᱟᱨ ᱟᱵᱚᱣᱟᱜ ᱯᱚᱨᱚᱵᱽ ᱨᱮᱵᱚᱱ ᱢᱮᱥᱟᱞ ᱤᱫᱤᱭᱟ ᱛᱚᱵᱮ ᱢᱤᱫ ᱫᱤᱱ ᱱᱚᱝᱠᱟ ᱦᱟᱹᱡᱩᱜᱼᱟ ᱡᱮ, ᱟᱯᱱᱟᱨᱟᱜ ᱯᱚᱨᱚᱵᱽ ᱠᱚᱦᱚᱸ ᱟᱫ ᱤᱫᱤᱜᱼᱟ᱾ ᱢᱮᱱ ᱫᱟᱲᱮᱜᱼᱟ᱾
ᱮᱠᱫᱚᱢ, ᱮᱠᱫᱚᱢ᱾ ᱥᱟᱹᱨᱤ ᱠᱟᱛᱷᱟ, ᱥᱟᱹᱨᱤ ᱠᱟᱛᱷᱟ ᱾ ᱟᱫᱚ ᱚᱱᱮ ᱵᱟᱠᱚ ᱞᱟᱹᱭᱮᱜ ᱠᱟᱱᱟ ᱠᱟᱛᱷᱟ ᱨᱮ ᱚᱱᱟ ᱥᱚᱲᱮ ᱢᱮᱥᱟᱜ ᱠᱟᱱᱟ ᱟᱨᱠᱤ᱾ ᱢᱟᱱᱮ ᱟᱵᱚᱣᱟᱜ, ᱟᱵᱚᱣᱟᱜ, ᱟᱵᱚᱣᱟᱜ, ᱩᱱᱠᱩᱣᱟᱜ ᱚᱠᱟ ᱠᱟᱱᱟ, ᱢᱟᱱᱮ ᱴᱷᱤᱠ ᱜᱮ ᱵᱟᱠᱚ ᱴᱷᱤᱠ ᱫᱟᱲᱮᱭᱟᱜ ᱴᱷᱤᱠᱟᱹᱭᱟᱢ ᱤᱱᱟᱹᱛᱮ ᱡᱚᱠᱷᱚᱱ ᱟᱢ ᱚᱱᱟᱢ ᱠᱩᱞᱤ ᱡᱚᱱᱟᱜᱼᱟ ᱛᱚᱵᱮ ᱱᱟᱥᱮ ᱾ ᱦᱚᱲ ᱫᱚ ᱵᱟᱭ ᱞᱟᱹᱭ ᱟᱢᱼᱟ ᱛᱚ, ᱟᱢ ᱫᱚ ᱠᱩᱞᱤ ᱡᱚᱱᱟᱜ ᱢᱮ, ᱥᱮ ᱡᱚᱠᱷᱚᱱ ᱵᱟᱵᱚᱱ ᱠᱩᱞᱤ ᱡᱚᱱᱟᱜ ᱠᱟᱱᱟ ᱥᱮ ᱵᱟᱵᱚᱱ ᱵᱟᱲᱟᱭ ᱧᱟᱢᱮᱜ ᱠᱟᱱᱟ ᱥᱮ ᱛᱚ ᱤᱧ ᱫᱚᱧ ᱞᱟᱹᱭᱟ ᱱᱚᱝᱠᱟ ᱱᱟᱜ ᱞᱟᱹᱜᱤᱫ ᱠᱤᱱᱛᱩ ᱮᱣᱟᱨᱱᱮᱥ ᱯᱳᱜᱽᱨᱟᱢ ᱫᱚᱦᱚ ᱫᱚᱨᱠᱟᱨ ᱟᱹᱰᱤ ᱫᱚᱨᱠᱟᱨ ᱢᱮᱱᱟᱜ ᱟᱠᱟᱫᱟ᱾ ᱛᱚ ᱢᱤᱫᱴᱟᱝ ᱦᱚᱲ ᱡᱟᱦᱟᱸᱭ ᱧᱮᱞᱢᱮ ᱛᱚ ᱢᱤᱫᱴᱟᱝ ᱟᱠᱚ ᱟᱛᱳ ᱨᱮᱜᱮ ᱵᱟᱠᱚ ᱵᱟᱲᱟᱭᱟ᱾ ᱛᱚ ᱩᱱᱤ ᱫᱚ ᱚᱠᱟ ᱨᱮ ᱪᱟ ᱠᱟᱛᱮᱜ ᱮ ᱠᱩᱞᱤ ᱡᱚᱱᱟᱜᱼᱟᱭ ᱾ᱢᱤᱫᱴᱟᱝ ᱱᱟᱣᱟ ᱦᱚᱲ ᱴᱷᱮᱱᱮ ᱠᱩᱞᱤ ᱡᱚᱱᱟᱜ ᱟᱭ ᱠᱤ? ᱟᱪᱪᱷᱟ ᱵᱟᱯᱫᱷᱚᱱ ᱥᱮ ᱵᱟᱵᱟ ᱠᱚ ᱞᱟᱹᱭᱟᱹᱧ ᱯᱮ ᱜᱚᱲᱚᱢ ᱦᱟᱲᱟᱢ ᱞᱟ. ᱭ ᱤᱧ ᱯᱮ ᱪᱮᱫᱠᱟ ᱟᱵᱚᱣᱟᱜ ᱟᱹᱨᱤᱪᱟᱹᱞᱤ ᱩᱱᱤ ᱫᱚ ᱪᱤᱠᱟ ᱛᱮ ᱞᱟᱹᱭ ᱟᱭ ᱟᱪᱠᱟ ᱫᱚ ᱾
ᱦᱩᱸ, ᱦᱩᱸ ᱢᱟᱱᱮᱢ ᱢᱮᱱ ᱫᱟᱲᱮᱭᱟᱜᱼᱟ ᱵᱚᱞᱮ, ᱮᱣᱮᱨᱱᱮᱥ ᱨᱮᱱᱟᱜ ᱠᱚᱢ ᱢᱮᱱᱟᱜᱼᱟ ᱾ ᱮᱣᱮᱨᱱᱮᱥ ᱵᱟᱹᱱᱩᱜ ᱠᱷᱟᱹᱛᱤᱨ ᱛᱮᱜᱮ, ᱱᱚᱜᱼᱚᱭ ᱦᱟᱸᱜ ᱵᱚᱱ ᱦᱤᱲᱤᱧ ᱤᱫᱤᱭᱮᱫᱟ ᱟᱨ ᱫᱚᱥᱟᱨ ᱫᱚ ᱦᱩᱭᱩᱜ ᱠᱟᱱᱟ ᱢᱟᱱᱮ ᱟᱵᱚ ᱫᱚ ᱵᱚᱸᱜᱟ ᱵᱩᱨᱩ ᱠᱚᱫᱚ ᱦᱟᱸᱜ ᱮᱠᱮᱱ ᱱᱚᱣᱟ ᱯᱚᱨᱚᱵᱽ ᱯᱩᱱᱟᱹᱭ ᱨᱮᱜᱮ ᱵᱚᱱ ᱫᱤᱥᱟᱹ ᱠᱚᱣᱟ ᱟᱨ ᱛᱷᱟᱹᱣᱲᱤ ᱡᱚᱠᱷᱟᱡ ᱥᱮ ᱟᱹᱛᱷᱟᱹᱣᱲᱤ ᱫᱤᱱ ᱫᱚ ᱵᱟᱵᱚᱱ ᱫᱤᱥᱟᱹ ᱵᱟᱲᱟᱭ ᱮᱫ ᱠᱚᱣᱟ ᱚᱱᱮ ᱚᱱᱟ ᱦᱚᱸ ᱢᱤᱫᱴᱟᱝ ᱢᱩᱞ ᱠᱟᱨᱚᱱ᱾ ᱥᱮᱢ ᱢᱮᱱ ᱫᱟᱲᱮᱭᱟᱜᱼᱟᱢ ᱱᱚᱣᱟ ᱨᱮᱱᱟᱜ ᱤᱭᱟᱹ ᱠᱟᱱ ᱜᱮᱭᱟ ᱤᱧ ᱫᱩᱧ ᱢᱮᱱᱟ ᱥᱮ ᱟᱞᱮ ᱥᱮᱫ ᱦᱚ ᱢᱤᱫ ᱵᱟᱨ ᱡᱟᱭᱜᱟ ᱨᱮᱠᱚ ᱮᱛᱚᱦᱚᱵ ᱟᱠᱟᱫᱟ ᱦᱟᱸᱜ ᱢᱟᱱᱮ ᱚ ᱦᱟᱯᱛᱟᱠᱤᱭᱟᱹ ᱢᱟᱱᱮ ᱵᱚᱸᱜᱟ ᱵᱩᱨᱩ ᱱᱚᱝᱠᱟ ᱟᱲᱦᱮᱸ ᱠᱚ ᱞᱟᱹᱜᱤᱫ ᱫᱨᱚᱱᱤ ᱫᱚ ᱟᱹᱰᱤ ᱢᱚᱸᱡᱽ ᱯᱟᱹᱦᱟᱞ ᱠᱟᱱᱟ ᱦᱟᱸᱜ ᱢᱤᱫ ᱦᱤᱥᱟᱹᱵ ᱛᱮᱢ ᱢᱮᱱ ᱞᱮᱠᱟᱱ ᱡᱮ ᱱᱚᱣᱟ ᱦᱟᱯᱛᱟ ᱠᱤᱭᱟ. ᱨᱮ ᱡᱩᱫᱤ ᱱᱚᱝᱠᱟ ᱵᱚᱸᱜᱟᱼᱵᱩᱨᱩ ᱠᱚ ᱵᱚᱱ ᱯᱩᱡᱟᱹ ᱟᱠᱚᱣᱟ ᱥᱮ ᱵᱚᱸᱜᱟᱼ ᱵᱩᱨᱩ ᱭᱟᱵᱚᱱ ᱛᱚᱵᱮ ᱱᱚᱜᱼᱚ ᱱᱤᱭᱟᱹ ᱠᱚ ᱢᱟᱱᱮ ᱫᱤᱥᱟᱹ ᱤᱫᱤᱭᱟ ᱵᱚᱞᱮ ᱦᱮᱸ ᱱᱚᱜᱼᱚ ᱱᱤᱭᱟᱹ ᱫᱚ ᱟᱵᱚᱣᱟᱜ ᱠᱟᱱ ᱜᱮᱭᱟ ᱟᱨ ᱦᱟᱯᱛᱟ ᱠᱤᱭᱟᱹ ᱨᱮᱦᱚᱸ ᱟᱭᱢᱟ ᱡᱤᱱᱤᱥ ᱵᱚᱱ ᱵᱟᱰᱟᱭ ᱧᱟᱢᱟ᱾ ᱟᱫᱚ ᱱᱚᱜᱼᱚ ᱱᱤᱭᱟᱹ ᱫᱚ ᱦᱟᱸᱜ ᱟᱹᱰᱤ ᱠᱚᱢ ᱡᱟᱭᱜᱟ ᱨᱮ ᱧᱮᱞᱚᱜᱚᱜ ᱠᱟᱱᱟ ᱟᱫᱚ ᱢᱤᱫ ᱵᱟᱨ ᱡᱟᱭᱜᱟ ᱨᱮᱧ ᱧᱮᱞᱛᱮ ᱮᱦᱚᱵᱚᱜ ᱠᱟᱱᱟ ᱦᱟᱜ ᱱᱚᱝᱠᱟ ᱟᱫᱚ ᱟᱹᱰᱤ ᱢᱚᱸᱡᱽ ᱡᱤᱱᱤᱥ ᱠᱟᱱᱟ ᱱᱚᱜ-ᱚ ᱱᱤᱭᱟᱹ ᱫᱚ ᱟᱨ ᱱᱚᱝᱠᱟ ᱜᱚᱴᱟ ᱯᱟᱲᱟ ᱥᱮ ᱜᱚᱴᱟ ᱮᱴᱟᱜ ᱟᱹᱛᱳ ᱰᱤᱦᱟᱛ ᱱᱚᱝᱠᱟ ᱦᱩᱭᱩᱜ ᱞᱟᱹᱠᱛᱤ ᱠᱟᱱᱟ᱾ ᱦᱟᱜ ᱢᱟᱱᱮ ᱢᱟᱹᱡᱷᱤ ᱛᱷᱟᱱ ᱨᱮ ᱥᱮ ᱡᱟᱦᱮᱨ ᱛᱷᱟᱱ ᱨᱮ ᱱᱚᱝᱠᱟ ᱦᱟᱯᱛᱟ ᱠᱤᱭᱟ. ᱨᱮ ᱦᱩᱸ
ᱮᱠᱫᱚᱢ ᱮᱠᱫᱚᱢ ᱱᱮᱛᱟᱨ ᱧᱮᱞ ᱢᱮ ᱜᱚᱝᱠᱮ ᱢᱟᱱᱮ ᱮᱴᱟᱜ ᱜᱟᱛᱟᱠ ᱨᱮᱱ ᱫᱚ ᱦᱩᱭᱩᱜ ᱠᱟᱱᱟ ᱪᱤᱠᱟᱜ ᱠᱟᱱᱟ ᱪᱷᱟᱹᱛᱤᱠ ᱠᱚᱫᱚ ᱧᱮᱞ ᱠᱚᱣᱟ ᱵᱚᱱ ᱡᱮ ᱵᱚᱸᱜᱟ ᱵᱩᱨᱩ ᱥᱮᱛᱟᱜ ᱨᱮ ᱦᱮᱸ ᱜᱮᱡ ᱜᱩᱨᱤᱡ ᱠᱟᱛᱮᱜ ᱜᱮᱸᱫᱟ ᱞᱩᱜᱽᱲᱤᱡ ᱠᱚ ᱯᱟᱞᱴᱟᱣ ᱠᱟᱛᱮᱜ ᱦᱮᱸ ᱯᱟᱞᱚᱴ ᱠᱟᱛᱮ ᱩᱱᱤ ᱵᱚᱸᱜᱟ ᱵᱩᱨᱩ ᱫᱤᱱᱟ. ᱢ ᱮ ᱫᱮᱵᱚ ᱥᱮᱵᱟᱭ ᱠᱟᱱᱟ ᱟᱱᱟᱵᱚ ᱥᱟᱱᱛᱟᱲ ᱫᱚ ᱚ ᱵᱮᱨᱮᱫ ᱮᱱᱟᱢ ᱦᱩᱲᱩ ᱥᱩᱲᱩᱢ ᱵᱮᱨᱮᱫ ᱮᱱᱟ ᱡᱟᱦᱟ ᱞᱮᱠᱟ ᱰᱷᱟᱠᱟ ᱰᱷᱚᱠᱟ ᱵᱮᱨᱮᱫ ᱠᱟᱛᱮᱫ᱾ ᱦᱮᱸ ᱴᱩᱠᱩᱡ ᱠᱷᱟᱸᱰᱟ ᱠᱚᱢ ᱜᱟᱥᱟᱣ ᱵᱟᱲᱟ ᱠᱟᱛᱮᱜ ᱟᱨ ᱦᱟᱱᱛᱮ ᱱᱟᱛᱮ ᱠᱟᱴᱤᱡ ᱪᱟᱞᱚᱝ ᱫᱟᱠᱟᱢ ᱪᱚᱸᱫᱟ ᱠᱮᱫ ᱛᱮ ᱟᱛᱮᱢ ᱩᱰᱩᱠ ᱪᱟᱵᱟᱭ ᱮᱱᱟ ᱚᱲᱟᱜ ᱠᱷᱚᱱᱟᱜ᱾ ᱟᱨ ᱩᱱᱟᱹᱜ ᱮᱢ ᱠᱟᱹᱢᱤᱭᱮᱫ ᱨᱮᱦᱚᱸ ᱚᱲᱟᱜ ᱫᱩᱣᱟᱹᱨ ᱵᱷᱚᱝ ᱵᱷᱚᱝ ᱟᱨ ᱴᱟᱠᱟ ᱯᱩᱭᱥᱟᱹ ᱫᱚ ᱵᱟᱹᱱᱩᱜ ᱛᱟᱢ ᱟᱨ ᱜᱤᱫᱽᱨᱟᱹ ᱠᱚᱦᱚᱸ ᱞᱟᱡ ᱡᱟᱞᱟ ᱛᱮᱠᱚ ᱟᱱᱰᱨᱟᱣ ᱵᱟᱲᱟᱭᱫᱟ ᱟᱨ ᱚᱱᱟ ᱧᱮᱞ ᱢᱮ ᱮᱴᱟᱜ ᱠᱚᱫᱚ ᱮᱴᱟᱜ ᱜᱟᱛᱟᱠ ᱨᱮᱱ ᱠᱚ ᱵᱟᱵᱟ ᱢᱤᱫᱴᱟᱝ ᱦᱚᱲᱮ ᱠᱟᱹᱢᱤᱭ ᱮᱫᱟ ᱟᱨ ᱢᱟᱨᱟᱝ ᱢᱟᱨᱟᱝ ᱯᱟᱠᱟ ᱫᱟᱞᱟᱱ ᱛᱟᱠᱚ᱾ ᱡᱚᱢ ᱧᱩ ᱫᱚ ᱮᱱᱟ ᱠᱟᱛᱮ ᱠᱚ ᱠᱩᱲᱟᱹᱜ ᱠᱟᱱᱟ ᱟᱨ ᱦᱚᱨᱚᱜ ᱵᱟᱸᱫᱮ ᱛᱮᱦᱚᱸ ᱚᱱᱟ ᱛᱮ ᱜᱮ ᱾
ᱦᱩᱸ ᱦᱮᱸ ᱱᱚᱜᱼᱚ ᱱᱤᱭᱟᱹ ᱠᱟᱛᱷᱟ ᱠᱚᱫᱚ ᱟᱹᱰᱤ ᱫᱟᱢᱟᱱ ᱠᱟᱛᱷᱟ ᱞᱟᱹᱭ ᱠᱮᱫ ᱛᱟᱞᱟᱝ ᱟ ᱟᱨ ᱱᱚᱜᱼᱚ ᱱᱚᱝᱠᱟ ᱧᱮᱞᱚ ᱜᱚᱜ ᱠᱟᱱ ᱜᱮᱭᱟ ᱟᱨ ᱱᱚᱝᱠᱟ ᱦᱩᱭᱩᱜ ᱠᱟᱱ ᱜᱮᱭᱟ ᱦᱟᱸᱜ
ᱟᱫᱚ ᱱᱚᱜᱼᱚ ᱱᱤᱭᱟᱹ ᱠᱚᱫᱚ ᱫᱤᱱᱟᱹᱢ ᱫᱤᱱ ᱯᱩᱡᱟᱹ ᱯᱟᱴ ᱞᱟᱹᱠᱛᱤ ᱠᱟᱱ ᱜᱮᱭᱟ ᱦᱟᱸᱜ ᱢᱟᱱᱮ ᱵᱚᱸᱜᱟ ᱵᱩᱨᱩ ᱟᱯᱱᱟᱨᱟᱜ᱾
ᱛᱚᱵᱮ ᱟᱱᱮ ᱵᱚᱞᱮ ᱵᱚᱱ ᱵᱩᱡᱷᱟᱹᱣ ᱫᱟᱲᱮ ᱭᱟᱠᱚᱣᱟ ᱵᱚᱞᱮ ᱚᱠᱚᱭ ᱠᱚᱫᱚ ᱟᱵᱚᱨᱮᱱ ᱠᱟᱱᱟ ᱠᱚ ᱚᱠᱚᱭ ᱠᱩ ᱵᱚᱸᱜᱟ ᱵᱩᱨᱩ ᱫᱚ ᱮᱴᱟᱜ ᱨᱮᱱ ᱠᱟᱱᱟ ᱠᱚ ᱦᱟᱸᱜ
ᱦᱩᱸ ᱟᱨ ᱟᱵᱚ ᱫᱚ ᱢᱟᱨᱟᱝ ᱠᱟᱛᱷᱟ ᱦᱩᱭᱩᱜ ᱠᱟᱱᱟ ᱚᱱᱮ ᱵᱟᱠ ᱠᱟᱛᱷᱟ ᱨᱮ ᱢᱮᱱᱟᱜᱼᱟ ᱪᱮᱫ ᱠ ᱞᱮᱤᱧ ᱥᱟᱹᱨᱤ ᱠᱟᱛᱷᱟ ᱫᱚ ᱦᱩᱭᱩᱜ ᱠᱟᱱᱟ᱾ ᱟᱵᱚ ᱫᱚ ᱦᱳᱭᱳᱜ ᱠᱟᱱᱟ ᱟᱵᱚ ᱡᱟᱦᱟᱸ ᱯᱚᱨᱚᱵᱽ ᱯᱩᱱᱟᱹᱭ ᱢᱮᱱᱟᱜ ᱛᱟᱵᱚᱱᱟ᱾ ᱟᱵᱚᱣᱟᱜ ᱢᱟᱵᱚᱱ ᱢᱟᱱᱟᱣᱮᱫ ᱜᱮᱭᱟ ᱚᱱᱟ ᱥᱟᱶᱛᱮ ᱡᱚᱠᱷᱚᱱ ᱮᱴᱟᱜ ᱜᱟᱛᱟᱠ ᱨᱮᱱ ᱥᱮ ᱪᱷᱟᱹᱛᱤᱠ ᱠᱚᱣᱟᱜ ᱮᱢ ᱢᱟᱱᱟᱣᱮᱫᱼᱟ ᱥᱮ ᱯᱩᱭᱥᱟᱹ ᱫᱚ ᱟᱢᱟᱜ ᱫᱚ ᱪᱮᱫ ᱟᱹᱰᱤ ᱟᱢᱫᱟ ᱢᱮᱱᱟᱜ ᱛᱟᱢᱟ ᱠᱤ ᱵᱟᱝ ᱜᱮ ᱾ ᱛᱚ ᱚᱱᱟ ᱯᱩᱭᱥᱟᱹ ᱜᱮ ᱠᱤᱱᱛᱩ ᱮᱴᱟᱜ ᱜᱟᱛᱟᱜ ᱫᱚ ᱪᱮᱫ ᱟᱭᱟᱜ ᱯᱚᱨᱚᱵᱽ ᱜᱮ ᱢᱟᱱᱟᱣ ᱛᱟᱭᱟᱭ᱾ ᱟᱨ ᱮᱴᱟᱜ ᱠᱤᱪᱷᱩ ᱫᱚ ᱵᱟᱭ ᱢᱟᱱᱟᱣᱟ ᱾ ᱛᱟᱦᱚᱞᱮ ᱟᱭᱟᱜ ᱚᱸᱰᱮ ᱯᱩᱭᱥᱟᱹ ᱛᱟᱦᱮᱱ ᱠᱟᱱ ᱛᱟᱭᱟ ᱾ ᱟᱨ ᱚᱸᱰᱮ ᱯᱩᱭᱥᱟᱹ ᱥᱮᱯᱷ ᱛᱮ ᱛᱟᱦᱮᱱ ᱛᱟᱭᱟ᱾ ᱟᱨ ᱟᱢ ᱫᱚ
ᱟᱢᱟᱜ ᱨᱮᱦᱚᱸᱢ ᱯᱚᱨᱚᱵᱚᱜ ᱠᱟᱱᱟ ᱾ ᱫᱤᱠᱩᱣᱟᱜ ᱨᱮᱦᱚᱸᱢ ᱯᱚᱨᱚᱵᱚᱜ ᱠᱟᱱᱟ ᱾ ᱢᱩᱥᱞᱣᱟᱜ ᱦᱩᱭᱩᱜ ᱠᱟᱱᱟ ᱩᱱᱠᱩᱣᱟᱜ ᱨᱮᱦᱚᱸᱢ ᱯᱚᱨᱚᱵᱚᱜ ᱠᱟᱱᱟ ᱾ ᱢᱮᱞᱟ ᱦᱩᱭᱩᱜ ᱠᱟᱱᱟ ᱚᱸᱰᱮ ᱦᱚᱸ ᱯᱚᱨᱯᱚᱜ ᱠᱟᱱᱟ ᱾ ᱢᱟᱱᱮ ᱮᱢᱚᱱ ᱵᱮᱯ ᱟᱨ ᱡᱮᱢᱚᱱ ᱟᱹᱰᱤ ᱪᱟᱹᱠᱨᱤ ᱵᱟᱹᱠᱨᱤ ᱦᱚᱲ ᱠᱟᱱᱟᱢ ᱾ ᱯᱩᱭᱥᱟᱹ ᱡᱮᱱᱚ ᱟᱱᱮᱡ ᱫᱷᱟᱱᱮᱡ ᱢᱮᱱᱟᱜ ᱟᱨ ᱪᱩᱯᱩᱫ ᱠᱟᱛᱮᱢ ᱤᱫᱤᱭᱮᱫᱟ ᱦᱟᱸᱰᱮ ᱟᱨ ᱫᱤᱠᱩ ᱫᱤᱠᱩ ᱦᱮᱸ ᱫᱤᱠ ᱯᱩᱭᱥᱟᱹ ᱠᱚ ᱮᱢ ᱦᱚᱴᱚᱣᱟ ᱠᱚ ᱠᱟᱱᱟᱢ ᱾ ᱚᱱᱟ ᱡᱟᱦᱟᱸ ᱫᱚ ᱫᱚᱠᱟᱱ ᱠᱚ ᱛᱟᱦᱮᱱᱟ ᱢᱮᱞᱟ ᱪᱷᱟᱛᱟ ᱠᱚᱨᱮ ᱚᱠᱚᱭᱟᱜ ᱛᱟᱦᱮᱱᱟ? ᱥᱟᱱᱛᱟᱲ ᱠᱚᱠᱚ ᱫᱚᱠᱟᱱ ᱟᱠᱟᱫᱼᱟ? ᱛᱟᱦᱞᱮ ᱟᱢ
ᱱᱮᱛᱟᱨ ᱜᱮ ᱦᱟᱸᱜ ᱢᱤᱫ ᱵᱟᱨ ᱦᱚᱲ ᱦᱟᱸᱜ ᱫᱚᱠᱟᱱ ᱠᱚᱠᱚ ᱵᱮᱱᱟᱣ ᱮᱫᱟ ᱾ ᱵᱟᱠᱷᱟᱡ ᱫᱚᱢ ᱢᱮᱱ ᱫᱟᱲᱮᱭᱟᱜᱼᱟ ᱡᱟᱹᱥ ᱛᱤ ᱠᱟᱭᱛᱮ ᱢᱟᱱᱮ ᱱᱚᱵᱽᱵᱮ ᱥᱮ ᱯᱚᱧᱪᱟᱱᱵᱚᱭ ᱯᱟᱨᱥᱮᱱᱴ ᱫᱚ ᱦᱟᱸᱜ ᱫᱤᱠᱩ ᱠᱚᱣᱟᱜ ᱜᱮ ᱾
ᱦᱳᱭ ᱦᱳᱭ ᱾ ᱟᱢ ᱱᱚᱰᱮ ᱥᱟᱨᱟ ᱧᱤᱫᱟᱹ ᱤᱭᱟᱹ ᱥᱟᱨᱟᱫᱤᱱ ᱚ ᱱᱚᱰᱮ ᱥᱤᱛ ᱥᱤᱛᱩᱝ ᱨᱮ ᱠᱚᱥᱴᱚᱭ ᱮᱱᱟᱢ ᱟᱨ ᱵᱟᱨ ᱯᱩᱭᱥᱟᱹᱢ ᱤᱱᱠᱟᱢ ᱠᱮᱜᱼᱟ ᱾ ᱟᱢᱫᱚ ᱚᱱᱟ ᱡᱷᱚᱛᱚ ᱪᱩᱯᱩᱫ ᱠᱟᱛᱮᱫ ᱵᱟᱵ ᱵᱟ ᱯᱚᱠᱚᱴ ᱨᱮ ᱛᱟᱭᱱᱚᱢ ᱯᱚᱠᱚᱴ ᱞᱟᱦᱟ ᱯᱚᱠᱚᱴ ᱦᱮᱸ ᱛᱟᱭᱱᱚᱢ ᱯᱚᱠᱚᱴ ᱞᱟᱦᱟ ᱯᱚᱠᱚᱴ ᱚᱠᱚᱭ ᱫᱚ ᱜᱷᱮᱴ ᱠᱟᱛᱮᱫ ᱚᱠᱚᱭ ᱫᱚ ᱢᱤᱱᱤ ᱯᱟᱥ ᱨᱮ ᱫᱚᱦᱚ ᱠᱟᱛᱮᱫ ᱢᱚᱞᱟᱴ ᱠᱟᱛᱮ ᱮᱢ ᱤᱫᱤ ᱠᱮᱫ ᱛᱮ ᱦᱟᱰᱮ ᱮ ᱫᱤᱠᱩ ᱯᱩᱥᱤ ᱠᱚᱢ ᱮᱢ ᱦᱚᱴᱚᱣᱟᱠᱚ ᱠᱟᱱᱟ ᱫᱚᱠᱟᱱ ᱨᱮ ᱾ ᱚᱠᱟ ᱨᱮ ᱪᱩᱲᱤ ᱫᱚᱠᱟᱱ ᱢᱟᱞᱟ ᱫᱚᱠᱟᱱ ᱞᱟᱹᱰᱩ ᱫᱚᱠ
ᱮᱠᱟᱞ ᱮᱠᱟᱞ, ᱢᱟᱱᱮᱢ ᱢᱮᱱ ᱫᱟᱲᱮᱭᱟᱜᱼᱟ ᱵᱚᱞᱮ ᱛᱤᱱᱟᱹᱜ ᱫᱩᱠ ᱫᱚᱠᱟᱱ ᱠᱚ ᱛᱟᱦᱮᱱ ᱠᱟᱱᱟ ᱟᱨ ᱟᱠᱷᱨᱤᱧ ᱵᱟᱞᱟ ᱫᱚ ᱦᱟᱸᱜ ᱮᱠᱮᱱ ᱫᱤᱠᱩ ᱠᱚᱜᱮ ᱠᱚ ᱛᱟᱦᱮᱱ ᱠᱟᱱᱟ ᱾ ᱟᱨ ᱦᱟᱛᱟᱣ ᱵᱟᱞᱟ ᱫᱚ ᱮᱠᱮᱱ ᱦᱚᱲ ᱦᱚᱯᱚᱱ ᱠᱚᱜᱮ ᱟᱨ ᱫᱤᱠᱩ ᱠᱚᱫᱚ ᱟᱹᱰᱤ ᱠᱚᱢᱮᱢ ᱧᱮᱞ ᱠᱚᱣᱟ ᱦᱟᱸᱜ ᱵᱚᱞᱮ ᱠᱚ ᱚᱱᱟ ᱪᱩᱲᱤ ᱫᱚᱠᱟᱱ ᱠᱚᱨᱮ ᱢᱮᱱᱟᱭᱟ ᱥᱮ ᱡᱟᱦᱟᱱᱟᱜ
ᱦᱩᱸ ᱾
ᱜᱟᱛᱮᱜ ᱠᱚᱣᱟᱜ ᱚᱱᱟ ᱡᱤᱱᱤᱥ ᱠᱚ ᱛᱟᱦᱮᱱ ᱜᱤᱫᱽᱨᱟᱹ ᱠᱚ ᱞᱟᱹᱜᱤᱫ ᱚᱱᱟᱭ ᱠᱤᱨᱤᱧ ᱮᱫᱟ ᱥᱮ ᱡᱟᱦᱟᱱᱟᱜ ᱜᱮ ᱢᱟᱱᱮ ᱵᱟᱢ ᱧᱮᱞ ᱧᱟᱢᱮᱭᱟ ᱵᱚᱞᱮ ᱟᱹ ᱛᱷᱣᱲᱤ ᱜᱮ ᱠᱤᱨᱤᱧ ᱵᱟᱲᱟᱭᱟ ᱾ ᱡᱟᱦᱟᱱᱟᱜ ᱡᱚᱢᱟᱜ ᱞᱟᱹᱜᱤᱫ ᱮ ᱠᱤᱨᱤᱧ ᱠᱮᱫᱟ ᱴᱷᱤᱠ ᱜᱮᱭᱟ ᱟᱨ ᱤᱫᱤ ᱠᱮᱫᱟ ᱵᱟᱥ ᱤᱱᱟᱹᱜᱮ ᱨᱟᱹᱥᱠᱟᱹ ᱩᱱᱤᱭᱟᱜ ᱟᱨ ᱟᱵᱚ ᱦᱚᱲ ᱫᱚ ᱦᱟᱸᱜ ᱡᱚᱛ ᱛᱚ ᱞᱮᱠᱟᱱ ᱡᱤᱱᱤᱥ ᱴᱮᱥᱴ ᱞᱮᱜᱟᱭᱟᱢ ᱥᱮᱢ ᱤᱭᱟᱹ ᱞᱮᱜᱟᱭᱟ ᱚᱱᱮ ᱚᱱᱠᱟ ᱫᱷᱟᱨᱟ ᱢᱟ ᱱᱚᱜᱼᱚᱭ ᱯᱚᱠᱮᱴ ᱨᱮ ᱯᱚᱭᱥᱟ ᱵᱟᱹᱱᱩᱜ, ᱚᱱᱟ ᱯᱟᱪᱟᱥ ᱴᱟᱠᱟ ᱜᱟᱱ ᱢᱮᱱᱟᱜᱼᱟ ᱚᱱᱟ ᱨᱮᱜᱮ ᱯᱚᱭᱛᱟᱞᱞᱤᱥ ᱴᱟᱠᱟ ᱨᱮᱱᱟᱜ ᱠᱷᱚᱨᱪᱟᱭᱟ ᱾ ᱯᱟᱸᱪ ᱴᱟᱠᱟ ᱡᱟᱭ ᱥᱟᱨᱮᱡᱟ ᱠᱷᱟᱡ ᱟᱫᱚᱢ ᱦᱚᱲ ᱫᱚ ᱥᱟᱨᱮᱡ ᱦᱚᱸ ᱵᱟᱝ ᱡᱚᱛᱚᱭ ᱠᱷᱟᱨᱪᱟ ᱪᱟᱵᱟ
ᱮᱠᱫᱚᱢ ᱱᱚᱣᱟ ᱱᱚᱣᱟ ᱫᱚ ᱥᱟᱹᱨᱤ ᱠᱟᱛᱷᱟ ᱠᱟᱱᱟ ᱾ ᱟᱫᱚ ᱟᱵᱚ ᱫᱚ ᱢᱟᱨᱟᱝ ᱠᱟᱛᱷᱟ ᱚᱱᱮ ᱥᱟᱹᱨᱤ ᱠᱟᱛᱷᱟ ᱵᱟᱨ ᱦᱚᱲᱮᱢ ᱠᱟᱹᱢᱤᱭᱮᱫ ᱨᱮᱦᱚᱸ ᱯᱩᱭᱥᱟᱹ ᱥᱮᱵᱷ ᱵᱟᱵᱚᱱ ᱵᱟᱲᱟᱭᱟ ᱡᱮ ᱤᱧ ᱫᱚᱥ ᱴᱟ ᱠᱟ ᱡᱩᱫᱤᱧ ᱟᱻ ᱨᱚᱡᱽᱠᱟᱨᱮᱜ ᱠᱷᱟᱱ ᱤᱧ ᱚᱸᱰᱮ ᱟᱻ ᱵᱟᱴ ᱴᱟᱠᱟ ᱫᱩᱧ ᱫᱚᱦᱚᱭ ᱛᱤᱧᱟᱹ ᱟᱴ ᱴᱟᱠᱟ ᱫᱚ ᱥᱚᱝ ᱥᱚᱝᱥᱟᱨ ᱨᱤᱧ ᱞᱟᱜ ᱜᱟᱣᱟ ᱾ ᱥᱮ ᱢᱚᱬᱮ ᱴᱟᱠᱟ ᱫᱚᱧ ᱫᱚᱦᱚᱭᱟ ᱾ ᱢᱚᱬᱮ ᱴᱟᱠᱟ ᱫᱚ ᱠᱟᱹᱢᱤ ᱨᱤᱧ ᱞᱟᱜᱟᱣᱟ ᱾ ᱩᱭᱦᱟᱹᱨ ᱵᱷᱟᱵᱽᱱᱟ ᱡᱚᱠᱷᱚᱱ ᱵᱟᱝ ᱛᱟᱦᱮᱱᱟ ᱱᱚᱣᱟ ᱟᱢ ᱪᱤᱠᱟ ᱛᱮ ᱢᱟᱨᱟᱝ ᱢᱟᱨᱟᱝ ᱦᱚᱲ ᱞᱮᱠᱟ ᱯᱟᱠᱟ ᱫᱚᱞᱟᱱᱟᱢ, ᱚᱱᱠᱟ ᱵᱟᱢ ᱫᱟᱲᱮᱜᱼᱟ, ᱦᱳᱭ ᱾ ᱟᱨ ᱟᱢᱨᱮᱱ ᱜᱤᱫᱽᱨᱟᱹ ᱦᱚᱸ ᱚᱞᱚᱜ ᱯᱟᱲᱦᱟᱣ ᱵᱟᱢ ᱯᱟᱲᱦᱟᱣ ᱚᱪᱚ ᱫᱟᱲᱮᱭᱟᱠᱚᱣᱟ ᱦᱮᱸᱥᱮ ᱵᱟᱝ ᱾
ᱮᱠᱟᱞ ᱮᱠᱟᱞ ᱾ ᱢᱟᱱᱮ ᱟᱵᱚ ᱦᱚᱲ ᱦᱚᱯᱚᱱ ᱫᱚ ᱦᱟᱸᱜ ᱮᱠᱮᱱ ᱠᱷᱟᱹᱞᱤ ᱢᱟᱥ ᱛᱤ ᱥᱮ ᱦᱟᱱᱛᱮ ᱱᱟᱛᱮ ᱡᱟᱛᱨᱟ ᱯᱟᱛᱟ ᱤᱱᱟᱹ ᱠᱚᱜᱮ ᱨᱮᱜᱮ ᱫᱤᱱ ᱠᱚᱠᱚ ᱢᱟᱠᱚ ᱵᱤᱛᱟᱹᱮᱫ ᱛᱟᱠᱚᱣᱟ ᱟᱨ ᱡᱟᱦᱟᱱᱟᱜ ᱯᱮᱭᱥᱟ ᱠᱩ ᱥᱟᱨᱮᱡ ᱞᱟᱹᱜᱤᱫ ᱥᱮ ᱱᱚᱣᱟ ᱥᱮᱵᱷᱤᱝ ᱞᱮᱠᱟ ᱛᱮᱦᱚᱸ ᱵᱟᱠᱚ ᱪᱤ ᱠᱟᱭᱫᱟ ᱟᱨ ᱡᱟᱦᱟᱱᱟᱜ ᱛᱮ ᱦᱩᱫᱤᱥ ᱦᱚᱸ